ᱦᱮᱞᱳ ᱜᱚᱝᱠᱮ᱾ ᱦᱮᱞᱳ ᱟᱸᱡᱚᱢᱚᱜ ᱠᱟᱱᱟ?
ᱡᱚᱦᱟᱨ ᱜᱮ
ᱦᱳᱭ ᱡᱚᱦᱟᱨ ᱜᱮ ᱜᱚᱝᱠᱮ᱾
ᱟᱸᱡᱚᱢ ᱟᱸᱡᱚᱢ ᱟᱸᱡᱚᱢ ᱟᱸᱡᱚᱢ
ᱦᱮ ᱟᱸᱡᱚᱢᱮᱜ ᱜᱮᱭᱟᱞᱤᱧ
ᱚ ᱟᱞᱮᱥᱮᱫ ᱢᱟ ᱱᱚᱜᱚᱭ ᱱᱤᱛᱚᱜ ᱛᱷᱚᱲᱟ ᱛᱷᱚᱲᱟ ᱢᱟ ᱫᱟᱜ ᱦᱩᱭᱩᱜ ᱠᱟᱱ᱾
ᱚ ᱛᱷᱚᱲᱟ ᱛᱷᱚᱲᱟ ᱫᱟᱜ ᱦᱤᱡᱩᱜ ᱠᱟᱱᱟ ᱵᱟᱝ᱾ ᱚ ᱟᱞᱮ ᱥᱮᱱ ᱢᱟᱱᱮ ᱠᱷᱟᱠᱤ ᱠᱚᱸᱦᱰᱟᱹ ᱠᱚᱱ ᱦᱟᱜ ᱫᱟᱜᱮᱜ ᱛᱟᱦᱮᱱ ᱛᱚ ᱟᱫᱚ ᱱᱤᱛᱚᱜ ᱫᱚ ᱵᱚᱱᱫᱚ ᱦᱟᱛᱟᱲ ᱠᱟᱫᱟᱭ᱾
ᱦᱚ ᱚᱱᱮ ᱚᱱᱮᱞᱤᱧ ᱢᱮᱱᱠᱮ ᱚᱱᱟ ᱠᱚ ᱧᱩᱛᱩᱢ ᱫᱚ ᱛᱚᱵᱮ ᱯᱚᱨᱛᱷᱚᱢ ᱵᱮᱱ ᱟᱸᱡᱚᱢ ᱵᱟᱲᱟᱭᱫᱟ?
ᱦᱳᱭ ᱦᱳᱭ ᱦᱳᱭ᱾ ᱯᱳᱭᱞᱟᱹ ᱚᱱᱟ ᱵᱚᱞ ᱧᱩᱛᱩᱢ ᱫᱚ
ᱦᱮᱸ ᱪᱮᱫ ᱵᱮᱱ ᱨᱚᱲᱟ?
ᱢᱟᱹ ᱞᱟᱭᱵᱮᱱ ᱢᱟ᱾ ᱞᱟᱹᱭ ᱫᱟᱞᱤᱧ ᱡᱮ ᱚᱱᱟ ᱧᱩᱛᱩᱢ ᱥᱮ ᱟᱫᱚ ᱟᱞᱮᱥᱮᱱ ᱢᱟᱱᱮ ᱟᱞᱟᱫᱟ ᱠᱚ ᱞᱟᱹᱭᱟ ᱦᱚᱭᱛᱚ ᱢᱟᱱᱮ ᱟᱫᱚ ᱤᱱᱟᱠᱷᱟᱛᱤᱨ ᱵᱟᱝ ᱵᱩᱡᱷᱟᱹᱜ ᱠᱟᱱᱟ᱾
ᱵᱟᱝ ᱵᱟᱝ ᱦᱮᱸ ᱤᱭᱟᱹ ᱫᱚᱢ ᱵᱮᱱᱟᱜ ᱜᱮᱭᱟ ᱡᱮᱱᱚ ᱠᱚ ᱢᱮᱱᱟᱜᱼᱟ ᱚᱱᱮ ᱠᱚ ᱢᱮᱱ ᱠᱮᱫ ᱞᱮᱠᱟ ᱧᱩᱛᱩᱢ᱾ ᱛᱷᱚᱲᱟ ᱯᱟᱥᱮᱡ ᱟᱞᱟᱫᱟ ᱟᱞᱟᱫᱟ ᱟᱯᱮ ᱚᱱᱟ ᱫᱤᱥᱚᱢ ᱫᱚ ᱯᱟᱥᱮᱡ ᱛᱷᱚᱲᱟ ᱡᱩᱫᱟᱹ ᱧᱚᱜ ᱯᱮ ᱢᱮᱛᱟᱜᱼᱟ᱾
ᱦᱳᱭ ᱦᱳᱭ᱾
ᱢᱟᱱᱮ ᱞᱟᱦᱟ ᱫᱚ ᱵᱚᱞᱮ ᱠᱚ ᱞᱟᱹᱭ ᱟ ᱥᱮᱫᱟᱭ ᱦᱟ ᱦᱟᱯᱲᱟᱢ ᱥᱮ ᱥᱮᱫᱟᱭ ᱦᱟᱲᱟᱢ ᱦᱚᱲ ᱠᱚ ᱞᱟᱹᱭ ᱟ ᱵᱚᱞᱮ ᱥᱟᱱ ᱛᱟᱲ ᱠᱚᱫᱚ ᱵᱚᱞᱮ ᱚᱞᱚᱜ ᱯᱟᱲᱦᱟᱜ ᱡᱩᱫᱤ ᱦᱚᱸ ᱵᱟᱵᱚᱱ ᱵᱟᱲᱟᱭ ᱠᱟᱱ ᱛᱟᱸᱦᱮᱱ ᱨᱮᱦᱚᱸ ᱢᱟᱱᱮ ᱟᱹᱠᱤᱞ ᱨᱮᱭᱟᱜ ᱫᱚ ᱵᱚᱞᱮ ᱟ ᱟᱹᱰᱤ ᱟᱸᱴ ᱵᱚᱱ ᱵᱟᱲᱟᱭ ᱠᱟᱱ ᱛᱟᱸᱦᱮᱱᱟ ᱢᱟᱱᱮ ᱢᱟᱱᱮ ᱱᱤᱛ ᱪᱮᱫ ᱦᱩᱭᱩᱜᱼᱟ ᱟᱨ ᱵᱷᱚᱵᱤᱥᱚᱛ ᱪᱮᱫ ᱵᱷᱚᱵᱤᱥᱚᱛ ᱨᱮ ᱪᱮᱫ ᱦᱩᱭᱩᱜᱼᱟ᱾ ᱟᱨ ᱪᱮᱫ ᱪᱤᱠᱟ ᱞᱮᱠᱷᱟᱡ ᱵᱮᱥ ᱦᱩᱭᱩᱜᱼᱟ᱾ ᱚᱱᱟ ᱫᱚ ᱟᱹᱰᱤ ᱵᱮᱥ ᱵᱚᱱ ᱵᱟᱲᱟᱭ ᱠᱟᱱ ᱛᱟᱸᱦᱮᱱᱟ ᱵᱚᱞᱮ᱾
ᱦᱩᱸ ᱦᱩᱸ
ᱟᱫᱚ ᱢᱤᱫᱴᱮᱡ ᱢᱤᱫᱴᱮᱡ ᱵᱮᱱ ᱚᱱᱩᱵᱷᱚᱵᱽ ᱟᱵᱮᱱ ᱱᱟᱥᱮᱱᱟᱜ ᱵᱮᱱ ᱦᱩᱫᱤᱥ ᱵᱮᱱ ᱚᱱᱩᱵᱷᱚᱵᱽ ᱞᱮᱠᱷᱟᱡ ᱚ ᱢᱤᱫᱴᱮᱡ ᱚᱱᱮᱞᱤᱧ ᱢᱮᱱᱫᱟ ᱢᱤᱫᱴᱮᱱ ᱴᱚᱯᱤᱠᱥ ᱱᱤᱭᱮ ᱱᱟᱥᱤᱱᱟᱜ ᱞᱟᱝ ᱨᱚᱯᱚᱲ ᱞᱮᱠᱷᱟᱡ ᱵᱮᱥ ᱦᱩᱭ ᱠᱚᱜᱼᱟ᱾ ᱱᱤᱛᱚᱜ ᱫᱚ ᱚᱱᱠᱟ᱾ ᱴᱚᱯᱤᱠᱥ ᱫᱚ ᱱᱚᱣᱟ ᱞᱤᱧ ᱢᱮᱱ ᱱᱟ ᱵᱚᱞᱮ ᱥᱮᱫᱟᱭ ᱥᱮᱫᱟᱭ ᱵᱚ ᱥᱮᱫᱟᱭ ᱦᱟᱯᱲᱟᱢ ᱠᱚ ᱮᱛᱮ ᱠᱚ ᱞᱟᱹᱭ ᱵᱟᱲᱟᱭᱟ ᱵᱚᱞᱮ ᱟᱵᱚ ᱫᱚ ᱡᱮ ᱠᱳᱱᱳ ᱛᱨᱟ ᱨᱮ ᱵᱚᱞᱮ ᱟᱹᱰᱤ ᱥᱚᱨᱮᱥ ᱜᱮᱭᱟ ᱥᱮᱨᱮᱧ ᱥᱮᱨᱮᱧ ᱨᱮ ᱵᱟᱠᱚ ᱢᱮᱱᱟ ᱢᱟᱱᱮ
ᱦᱩᱸ
ᱥᱟᱱᱛᱟᱞ ᱠᱚᱫᱚ ᱵᱚᱞᱮ ᱢᱟᱱᱮ ᱥᱟᱱᱛᱟᱞᱟᱜ ᱥᱚᱢᱟᱡᱽ ᱫᱚ ᱵᱚᱞᱮ ᱨᱤᱞᱟᱹ ᱢᱟᱞᱟ ᱥᱚᱢᱟᱡᱽ ᱠᱟᱱᱟ᱾
ᱦᱮᱸ ᱦᱮᱸ
ᱦᱮᱸ ᱥᱮ ᱵᱟᱝ ᱟᱫᱚ ᱤᱱᱟᱹ ᱤᱱᱟᱹ ᱠᱚ ᱱᱚᱛᱮ ᱫᱚ ᱨᱤᱞᱟᱹᱢᱟᱞᱟ ᱜᱮ ᱛᱟᱦᱮᱸ ᱠᱟᱱᱟ ᱢᱮᱱᱠᱷᱟᱱ ᱱᱟᱦᱟᱜ ᱡᱩᱜᱽ ᱨᱮᱱ ᱮᱱ ᱵᱮᱱ ᱢᱮᱱ ᱞᱮᱠᱷᱟᱭ ᱵᱚᱞᱮ ᱥᱮᱫᱟᱭ ᱠᱚᱫᱚ ᱢᱟᱱᱮ ᱢᱟᱱᱛᱟᱨ ᱡᱷᱟᱹᱨᱱᱤ ᱤᱱᱟᱹ ᱛᱮ ᱵᱟᱨ ᱦᱚᱲᱟᱜ ᱞᱮᱠᱪᱟᱨ ᱞᱮᱪᱟᱨ ᱠᱚᱦᱚᱸ ᱯᱨᱟᱭ ᱛᱟᱦᱮᱸ ᱠᱟᱱ ᱛᱟᱵᱚᱱᱟ᱾ᱢᱮᱱᱠᱷᱟᱱ ᱱᱤᱛᱚᱜ ᱟᱜ ᱡᱩᱜᱽ ᱨᱮ ᱱᱟᱦᱟᱜ ᱠᱚ ᱡᱩᱭᱟᱹᱱ ᱡᱮ ᱞᱮᱠᱟ ᱢᱤᱫ ᱵᱟᱨᱭᱟᱜ ᱟᱵᱚᱣᱟᱜ ᱠᱟᱞᱪᱟᱨ ᱨᱮ ᱡᱮᱞᱮᱠᱟ ᱛᱩᱢᱫᱟᱜ ᱴᱟᱢᱟᱠ ᱤᱱᱟᱹ ᱠᱟᱛᱮ ᱮᱱᱮᱡ ᱥᱮᱨᱮᱧ ᱫᱩᱨᱟᱹᱝ ᱚᱱᱟ ᱠᱚ ᱠᱷᱚᱡᱽ ᱢᱟᱱᱮ ᱟᱨ ᱤᱱᱟ ᱠᱟᱛᱮ ᱢᱤᱫᱵᱟᱨ ᱠᱟᱨᱟᱢ ᱠᱟᱨᱟᱢ ᱵᱤᱱᱛᱤ ᱠᱚ ᱮᱢᱟᱱ ᱛᱮᱱ ᱠᱚ ᱚᱱᱟ ᱠᱚ ᱠᱷᱚᱱ ᱢᱟᱱᱮ ᱛᱤ ᱛᱮ ᱟᱹᱰᱤ ᱯᱷᱟᱨᱟᱠ ᱵᱚᱱ ᱪᱟᱞᱟᱣ ᱠᱟᱱᱟ ᱱᱟᱦᱟᱜ ᱡᱩᱜᱽ ᱨᱮᱱ ᱡᱩᱣᱟᱹᱱ ᱠᱚ᱾ ᱟᱫᱚ ᱪᱮᱫ ᱵᱚᱱ ᱪᱤᱠᱟ ᱞᱮᱠᱷᱟᱡ ᱚᱱᱟ ᱡᱤᱱᱤᱥ ᱟᱨᱦᱚᱸ ᱵᱚᱱ ᱥᱩᱛᱩᱜ ᱨᱟᱠᱟᱵ ᱠᱮᱭᱟ ᱟᱵᱚᱣᱟᱜ ᱥᱚᱢᱟᱡᱽ᱾
ᱛᱩᱨᱟᱜ ᱜᱮᱭᱟ ᱵᱟᱝ ᱪᱮᱫ ᱮᱢ ᱞᱟᱹᱭ ᱦᱚᱪᱚᱭ ᱫᱟ
ᱪᱮᱫ ᱵᱚᱱ ᱪᱮᱠᱟ ᱞᱮᱠᱷᱟᱡ ᱚᱱᱠᱟᱱᱟᱜ ᱪᱮᱫ ᱵᱚᱱ ᱪᱤᱠᱟᱭ ᱵᱚᱱ ᱠᱟᱹᱢᱤ ᱠᱷᱟᱡ ᱚᱱᱟ ᱥᱚᱢᱟᱡᱽ ᱟᱨᱦᱚᱸ ᱵᱚᱱ ᱞᱟᱦᱟ ᱞᱟᱦᱟᱭᱟ ᱵᱚᱱ ᱥᱩᱨ ᱟᱠᱟᱜ ᱜᱮ ᱱᱮᱥ ᱵᱟᱝ ᱛᱮ ᱠᱟᱞᱚᱢ ᱠᱟᱞᱚᱢ ᱵᱟᱝ ᱠᱟᱛᱮ ᱥᱟᱛᱚᱢ ᱯᱟᱸᱪ ᱵᱚᱪᱷᱚᱨ ᱵᱟᱝ ᱨᱮᱦᱚᱸ ᱮᱱᱦᱚᱸ ᱟᱥᱛᱮ ᱟᱥᱛᱮ ᱯᱟᱥᱮᱡ ᱟᱵᱚ ᱤᱭᱩᱛ ᱠᱚ ᱛᱤᱨᱮ ᱦᱤᱡᱩᱜᱼᱟ᱾ ᱪᱮᱫ ᱵᱚᱱ ᱪᱟᱞ ᱠᱟᱜ?
ᱟᱫᱚ ᱪᱮᱫ ᱞᱤᱧ ᱞᱟᱹᱭᱼᱟ ᱜᱚᱢᱠᱮ ᱱᱮᱛᱟᱨ ᱢᱟ ᱟᱹᱰᱤ ᱜᱟᱱ ᱦᱚᱲ ᱜᱮ ᱢᱟᱱᱮ ᱚᱱᱟ ᱪᱮᱫ ᱤᱧ ᱞᱟᱹᱭᱼᱟ ᱱᱮᱛᱟᱨ ᱫᱚ ᱡᱮᱡᱟᱨ ᱡᱮᱡᱟᱨ ᱡᱮᱡᱟᱨ ᱟᱠᱚᱣᱟᱜ ᱤᱭᱟᱹ ᱠᱚ ᱧᱮᱞᱮᱫ ᱛᱟᱠᱚᱣᱟ ᱦᱮᱸ ᱥᱮ ᱟᱫᱚ ᱥᱩᱫᱷᱨᱟᱹᱣ ᱜᱟᱱᱚᱜ ᱟᱠᱚ ᱦᱮᱸ ᱥᱮ ᱟᱫᱚ ᱡᱩᱢᱤᱫ ᱞᱟᱹᱠᱛᱤ ᱠᱟᱱᱟ᱾ ᱦᱮᱸ ᱥᱮ ᱡᱩᱫᱤ ᱠᱚ ᱵᱩᱡᱷᱟᱹᱣ ᱠᱷᱟᱱ ᱟᱹᱰᱤ ᱜᱟᱱ ᱦᱚᱲ ᱫᱚ ᱦᱟᱺᱰᱤ ᱯᱟᱹᱣᱨᱟᱹ ᱠᱚ ᱧᱩ ᱠᱟᱛᱮᱫ ᱵᱟᱠᱚ ᱵᱩᱡᱟ ᱥᱮ
ᱦᱮᱸ ᱦᱮᱸ
ᱟᱫᱚ ᱚᱱᱟ ᱛᱤ ᱨᱮᱫᱚ ᱟᱫᱚ ᱪᱮᱫ ᱤᱧ ᱞᱟᱹᱭᱼᱟ ᱠᱚᱢ ᱠᱚᱫᱚ
ᱯᱟᱥᱴᱚ ᱯᱚᱭᱮᱱᱴ ᱫᱚ ᱱᱚᱜᱼᱚᱭ ᱱᱚᱣᱟ ᱜᱮ
ᱦᱳᱭ ᱦᱟᱺᱰᱤ ᱯᱟᱹᱣᱨᱟᱹᱫᱚ ᱡᱟᱹᱥᱛᱤ ᱧᱩᱭ ᱫᱟᱠᱚ ᱠᱟᱛᱷᱟ ᱵᱟᱠᱚ ᱵᱩᱡᱷ ᱠᱟᱫᱟ᱾
ᱟᱨᱚ
ᱚᱠᱚᱭ ᱟᱨ ᱟᱨᱚ ᱪᱟᱹᱠᱨᱤ ᱵᱟᱹᱠᱨᱤ ᱦᱚᱲ ᱢᱟ ᱢᱮᱱᱟᱜ ᱠᱚ ᱜᱮ ᱩᱱᱠᱩ ᱢᱟ, ᱪᱟᱠᱨᱤ ᱵᱟᱠᱨᱤ ᱨᱮ ᱵᱮᱥᱛᱚ ᱠᱷᱟᱛᱤᱨ ᱟᱛᱩ ᱵᱟᱠᱚ ᱦᱮᱡ ᱫᱟᱲᱮᱭᱟᱜᱼᱟ।
ᱮᱠᱫᱚᱢ,
ᱦᱮᱸ ᱥᱮ ᱵᱟᱝ,
ᱦᱮᱸ ᱮᱠᱫᱚᱢ ᱡᱚᱛᱷᱟᱛ ᱠᱟᱛᱷᱟ ᱵᱮᱱ ᱞᱟᱹᱭ ᱮᱫᱟ ᱱᱚᱣᱟ ᱫᱚ।
ᱟᱹᱞᱤ ᱟᱹᱞᱤᱧᱟᱜ ᱢᱮᱱ ᱫᱚ ᱞᱤᱧ ᱢᱮᱱᱫᱟ ᱡᱮ ᱩᱱᱤᱭᱟᱜ ᱡᱩᱫᱤ ᱦᱚᱸ ᱟᱹᱠᱤᱞ ᱢᱮᱱᱟᱜᱼᱟ ᱴᱷᱤᱠ ᱜᱮᱭᱟ। ᱟᱵᱮᱱ ᱟᱹᱛᱩ ᱫᱤᱥᱚᱢ ᱡᱚᱠᱷᱚᱱ ᱥᱟᱢᱟᱨ ᱵᱷᱤᱠᱮᱥᱚᱱ ᱜᱚᱨᱚᱢ ᱵᱚᱱᱫᱚ ᱵᱮᱱ ᱧᱟᱢᱟ ᱟᱵᱮᱱᱟᱜ, ᱟᱛᱳ ᱫᱤᱥᱚᱢ ᱦᱮᱡ ᱠᱟᱛᱮ, ᱟᱵᱮᱱ ᱥᱚᱢᱟᱡᱽ ᱨᱮᱱ ᱦᱚᱲ ᱟᱵᱮᱱ ᱟᱹᱠᱤᱞ ᱫᱟᱱ ᱟᱠᱩᱵᱮᱱ,
ᱦᱳᱭ ᱮᱠᱫᱚᱢ ᱤᱱᱟᱹ ᱠᱷᱟᱹᱛᱤᱨ ᱛᱚ ᱪᱟᱹᱠᱨᱤ ᱵᱟᱹᱧ ᱧᱟᱢ ᱠᱟᱫᱟ ᱦᱮᱸ ᱥᱮ
ᱚᱱᱟ ᱜᱮᱪᱚ ᱟᱵᱮᱱ ᱟᱹᱠᱤᱞ ᱫᱟᱱ ᱟᱠᱚ ᱵᱮᱱ ᱟᱨ ᱟᱵᱮᱱ ᱫᱚ ᱥᱚᱢᱟᱡᱽ ᱠᱷᱚᱡ ᱟᱵᱮᱱ ᱫᱚ ᱥᱚᱝᱥᱠᱟᱨ ᱵᱮᱱ ᱧᱟᱢᱟ
ᱦᱳᱭ
ᱦᱮᱸᱥᱮ ᱵᱟᱝ, ᱮᱠᱟᱞ ᱡᱮ ᱮᱠᱟᱞ ᱡᱮ ᱟᱵᱮᱱ ᱴᱷᱮᱱ ᱟᱹᱠᱤᱞ ᱢᱮᱱᱟᱜ ᱛᱮ ᱡᱚᱛᱚ ᱜᱮ ᱟᱵᱮᱱ ᱵᱮᱱ ᱵᱟᱲᱟᱭᱟ ᱚᱱᱟ ᱠᱟᱛᱷᱟ ᱫᱚ ᱵᱟᱝ। ᱟᱵᱮᱱ ᱥᱚᱢᱟᱡᱽ ᱨᱮᱱ ᱦᱚᱲ, ᱟᱹᱠᱤᱞ ᱫᱟᱱ ᱟᱠᱚ ᱵᱮᱱ ᱟᱵᱮᱱ ᱥᱚᱢᱟᱡᱽ ᱨᱮᱱ ᱦᱚᱲ ᱴᱷᱮᱡ ᱠᱷᱚᱱ ᱟᱵᱮᱱ ᱥᱚᱝᱥᱠᱟᱨ ᱵᱮᱱ ᱧᱟᱢᱟ।
ᱮᱠᱫᱚᱢ,
ᱦᱮᱸ ᱥᱮ ᱵᱟᱝ,
ᱦᱩᱸ
ᱥᱚᱥᱠᱟᱨ ᱫᱚ ᱱᱚᱣᱟ ᱞᱤᱧ ᱢᱮᱱᱫᱟ ᱡᱮᱞᱮᱠᱟ ᱡᱮᱞᱮᱠᱟ, ᱟᱸ ᱩᱱᱤ ᱟᱹᱠᱤᱞ ᱢᱮᱱᱟᱜ ᱛᱟᱭ। ᱥᱟᱢᱟᱨ ᱵᱷᱮᱠᱮᱥᱚᱱ ᱧᱟᱢ ᱵᱟᱠᱷᱟᱡ ᱡᱮᱞᱮᱠᱟ ᱚᱱᱮ ᱞᱤᱧ ᱢᱮᱱ ᱠᱮᱫ ᱱᱚᱣᱟ ᱠᱚ ᱵᱤᱥᱚᱭ ᱫᱚ, ᱡᱟᱜᱽᱣᱟᱨ ᱵᱟᱹᱭᱥᱤ ᱡᱩᱫᱤ ᱚᱱᱠᱟᱱᱟᱜ ᱥᱤᱢᱱᱤᱨᱤ ᱫᱚᱦᱚ ᱞᱮᱠᱷᱟᱡ, ᱡᱮᱞᱮᱠᱟ ᱛᱩᱢᱫᱟᱜ ᱴᱟᱢᱟᱠ ᱵᱮᱱ ᱢᱮᱱ ᱞᱮ ᱠᱷᱟᱡ ᱚᱱᱟ ᱨᱩ ᱨᱮ ᱡᱩᱫᱤ ᱯᱮ ᱫᱤᱱ ᱥᱮ ᱵᱟᱨ ᱫᱤᱱ ᱨᱮᱭᱟᱜ ᱢᱟᱱᱮ ᱥᱤᱢᱱᱤ ᱨᱮ ᱫᱚᱦᱚ ᱞᱮᱠᱷᱟᱡ,
ᱦᱮᱸ
ᱯᱟᱞᱮ ᱱᱤᱥᱪᱳᱭ ᱱᱟᱦᱟᱜ ᱱᱟᱦᱟᱜ ᱡᱩᱜᱽ ᱨᱮᱱ ᱡᱤᱭᱚᱱ ᱠᱚ ᱵᱟᱠᱚ ᱪᱮᱫᱟ᱾
ᱦᱮᱸ
ᱵᱟᱨ ᱫᱤᱱ ᱦᱚᱭᱛᱳ ᱯᱮ ᱫᱤᱱ ᱨᱮᱭᱟᱜ ᱟᱨᱚ ᱚᱠᱚᱭᱴᱟᱜ ᱟᱨᱚ, ᱨᱩᱨᱩᱭᱤᱡ ᱜᱩᱨᱩ ᱡᱮᱱᱠᱟ ᱨᱩᱨᱩ ᱜᱩᱨᱩ ᱠᱟᱨᱟᱢ ᱜᱩᱨᱩ ᱦᱚᱭᱛᱳ ᱥᱚᱨᱦᱟᱭ ᱚᱠᱚᱭ ᱢᱚᱸᱡᱮ ᱵᱟᱲᱟᱭᱟ᱾ ᱩᱱᱤᱴᱟᱜ ᱜᱩᱨᱩ ᱟᱹᱜᱩ ᱡᱮᱢᱚᱱ ᱥᱮᱛᱟᱜ ᱠᱷᱚᱱ ᱚᱱᱟ ᱛᱤᱥ ᱫᱚᱦᱚ ᱞᱮᱠᱷᱟᱡ, ᱦᱮᱸ ᱥᱮ ᱵᱟᱝ᱾ ᱰᱷᱮᱨ ᱵᱟᱝ ᱨᱮᱦᱚᱸ ᱮᱱᱦᱚᱸᱠᱚ ᱪᱮᱫᱟ ᱟᱨ ᱵᱟᱦᱟ ᱥᱚᱨᱦᱟᱭ ᱨᱮ, ᱞᱟᱹᱴᱩ ᱦᱟᱲᱟᱜ ᱞᱟᱴᱩ ᱞᱟᱹᱴᱩ ᱠᱚ ᱥᱟᱶᱛᱮ ᱟᱥᱛᱮ ᱟᱥᱛᱮ ᱟᱥᱛᱮ ᱟᱥᱛᱮ ᱵᱩᱱ ᱨᱩ ᱪᱮᱫᱟ ᱦᱮᱸ ᱥᱮ ᱵᱟᱝ
ᱦᱳᱭ ᱦᱳᱭ ᱦᱳᱭ,
ᱟᱨ ᱤᱱᱟᱹᱠᱟᱛᱮᱫ ᱵᱮᱱ ᱢᱮᱱ ᱠᱮᱭᱟ ᱦᱚᱨᱚᱜ ᱵᱟᱸᱫᱮ ᱨᱮᱭᱟᱜ ᱡᱮᱞᱮᱠᱟ, ᱟᱹᱛᱩ ᱫᱤᱥᱚᱢ ᱨᱮᱱ ᱢᱟ ᱞᱩᱸᱜᱤ ᱯᱟᱹᱧᱪᱤ ᱢᱟᱠᱚ ᱦᱚᱨᱚᱜ ᱮᱜ ᱜᱮ ᱢᱮᱱᱠᱷᱟᱱ ᱚᱠᱚᱭ ᱠᱚ ᱥᱤᱠᱷᱟ ᱥᱤᱠᱷᱟ ᱫᱤᱠᱠᱷᱟ ᱦᱚᱲ ᱜᱮ ᱩᱱᱠᱩ ᱜᱮ ᱵᱟᱠᱚ ᱵᱮᱵᱚᱦᱟᱨ ᱫᱟ।
ᱮᱠᱫᱚᱢ,
ᱛᱚ ᱩᱱᱠᱩ ᱦᱚᱲ ᱡᱩᱫᱤ ᱥᱚᱢᱟᱡᱽ ᱨᱮ ᱡᱩᱫᱤ ᱥᱚᱢᱟᱡᱽ ᱨᱮ ᱚᱱᱮᱞᱤᱧ ᱢᱮᱱ ᱠᱮᱭᱟ ᱥᱚᱢᱟᱡᱽ ᱨᱮᱱ ᱦᱚᱲ ᱥᱟᱶ ᱡᱩᱫᱤ ᱢᱤᱞᱟᱹᱣᱮ ᱛᱟᱦᱮᱱ ᱠᱷᱟᱡ,
ᱛᱚ ᱩᱱᱤ ᱟᱡ ᱥᱤᱠᱠᱷᱟᱭ ᱫᱟᱱ ᱠᱚᱣᱟ ᱯᱮᱞᱟᱥ ᱩᱱᱤ ᱥᱚᱝᱥᱠᱟᱨᱮ ᱪᱮᱫᱟ। ᱥᱚᱝᱥᱠᱟᱨ ᱫᱚᱞᱮ ᱚᱱᱮ ᱵᱮᱱ ᱢᱮᱱ ᱪᱮᱫ ᱞᱮᱠᱟ ᱡᱮᱢᱚᱱ ᱟᱹᱛᱩ ᱫᱤᱥᱚᱢ ᱨᱮᱭᱟᱜ ᱰᱨᱮᱥ ᱛᱚ ᱩᱱᱤ ᱦᱚᱭ ᱦᱚ ᱦᱩᱭᱩᱜᱼᱟ ᱟᱹᱛᱩ ᱫᱤᱥᱚᱢ ᱞᱮᱠᱟ ᱟᱹᱛᱩ ᱫᱤᱥᱚᱢ ᱨᱮᱱ ᱨᱟᱡᱽᱡᱚ ᱥᱟᱶ ᱢᱤᱞᱚᱜᱼᱟ ᱩᱱᱤ ᱦᱚᱸ ᱯᱟᱹᱧᱪᱤ ᱰᱮᱸᱜᱟ ᱠᱮᱜ ᱜᱮ᱾
ᱦᱳᱭ ᱦᱮᱸ᱾
ᱟᱨ ᱥᱮ ᱩᱱᱤ ᱠᱩᱲᱤ ᱦᱚᱸ ᱢᱮᱱᱟᱭ ᱠᱷᱟᱡ ᱫᱚ ᱦᱟᱱᱛᱮ ᱨᱮ ᱚᱱᱮ ᱚᱱᱮ ᱚᱱᱛᱮᱱᱟᱜ ᱮᱯ ᱮᱴᱟᱜ ᱫᱤᱥᱚᱢ ᱨᱮᱭᱟᱜ ᱰᱮᱥ ᱡᱮᱞᱮᱠᱟ ᱞᱚᱝᱯᱮᱱ ᱠᱚ ᱡᱷᱟᱜᱽᱲᱮ ᱠᱚ ᱚᱱᱟ ᱠᱚ ᱵᱟᱝ ᱱᱚᱛᱮ ᱯᱟᱹᱧᱪᱤ ᱯᱟᱲᱦᱟᱴᱮ ᱵᱟᱸᱫᱮᱭᱟ᱾
ᱦᱳᱭ ᱦᱳᱭ
ᱢᱮᱱᱠᱷᱟᱱ ᱚᱠᱚᱭ ᱠᱚ ᱚᱞᱚᱜ ᱯᱟᱲᱦᱟᱜ ᱥᱤᱠᱠᱷᱟ ᱫᱤᱠᱠᱷᱟ ᱠᱚ ᱦᱟᱛᱟᱣ ᱚᱠᱟ ᱠᱚ ᱥᱚᱢᱟᱡᱽ ᱨᱮ ᱥᱟᱶ
ᱦᱩᱸ
ᱟᱨ ᱵᱟᱠᱩ ᱢᱮᱥᱟᱜ ᱫᱚ ᱢᱟᱱᱮ ᱟᱵᱩᱣᱟᱜ ᱥᱚᱢᱟᱡᱽ ᱨᱮ ᱞᱟᱹᱜᱤᱫ ᱟᱵᱚ ᱥᱟᱱᱛᱟᱞ ᱥᱚᱢᱟᱡᱽ ᱞᱟᱹᱜᱤᱫ ᱫᱚ ᱤᱭᱟᱹ ᱜᱮᱭᱟ᱾ ᱵᱷᱟᱵᱽᱱᱟ ᱵᱷᱟᱵᱽᱱᱟ ᱨᱮᱭᱟᱜ ᱠᱟᱛᱷᱟ ᱦᱮᱸ ᱥᱮ ᱵᱟᱝ?
ᱦᱩᱸ ᱦᱩᱸ
ᱥᱮ ᱪᱮᱫ ᱞᱮᱠᱟ ᱟᱵᱤᱱᱟᱜ, ᱦᱩᱫᱤᱥ ᱫᱚ ᱜᱚᱝᱠᱮ?
ᱦᱩᱫᱤᱥ ᱫᱚ ᱪᱮᱫ ᱴᱷᱤᱠ ᱜᱮᱵᱤᱱ ᱞᱮᱭ ᱫᱟ ᱦᱮᱸ ᱥᱮ᱾ ᱢᱟᱱᱮ ᱡᱟᱦᱟᱸᱭ ᱠᱚ ᱦᱚᱜᱼᱚᱭ ᱛᱚ ᱟᱵᱚ ᱥᱟᱱᱛᱟᱲ ᱥᱚᱢᱟᱡᱽ ᱨᱮᱱ ᱡᱟᱦᱟᱸᱭ ᱠᱚ ᱪᱟᱹᱠᱨᱤ ᱵᱟᱹᱠᱨᱤᱭᱟ ᱦᱮᱸ ᱥᱮ᱾ ᱟᱫᱚ ᱩᱱᱠᱩᱣᱟᱜ ᱦᱚᱸ ᱞᱟᱹᱠᱛᱤ ᱠᱟᱱ ᱜᱮᱭᱟ ᱡᱮ ᱟᱵᱚᱣᱟᱜ ᱥᱚᱢᱟᱡ ᱨᱮ ᱦᱮᱡ ᱠᱟᱛᱮ ᱟᱵᱚ ᱟᱹᱠᱤᱞ ᱠᱚ ᱵᱟᱵᱚᱱ ᱠᱚ ᱦᱮᱸ ᱥᱮ, ᱟᱯᱮ ᱦᱚᱸ ᱢᱟᱱᱮ ᱥᱟᱱᱛᱟᱲ ᱢᱟᱭᱟᱝ ᱢᱮᱱᱟᱜ ᱛᱟᱯᱮᱭᱟ ᱦᱮᱸ ᱥᱮ᱾
ᱡᱮ ᱱᱚᱝᱠᱟ ᱫᱟᱭᱟ ᱜᱚᱲᱚ ᱠᱚ ᱮᱢᱟᱞᱮᱯᱮ ᱟᱯᱮ ᱫᱚ ᱪᱟᱹᱠᱨᱤ ᱛᱟᱠᱚ ᱱᱚᱞᱮᱡᱽ ᱡᱟᱹᱥᱛᱤ ᱜᱮᱛᱟ ᱯᱮᱭᱟ᱾
ᱟᱨᱤ ᱴᱮᱡ ᱠᱟᱛᱷᱟ ᱦᱩᱫᱤᱥ ᱵᱮᱱ ᱴᱚ-ᱴᱚᱞᱟᱨ ᱨᱮᱱ ᱢᱚᱬᱮ ᱢᱩᱠᱷᱤᱭᱟᱹ ᱠᱚ ᱢᱮᱱᱟᱜ ᱠᱚᱣᱟ ᱡᱮᱞᱮᱠᱟ
ᱦᱮᱸ
ᱟ ᱢᱟᱺᱡᱷᱤ ᱵᱟᱵᱟ ᱤᱱᱟᱹᱠᱟ ᱠᱟᱛᱮ ᱦᱮᱸ ᱯᱨᱟᱱᱤᱠ ᱵᱟᱵᱟ ᱠᱩᱰᱩᱢ ᱱᱟᱭᱠᱤ ᱦᱮ ᱥᱮ ᱵᱟᱝ? ᱡᱳᱠ ᱢᱟᱺᱡᱷᱤ ᱜᱩᱰᱤᱛ ᱦᱮᱸ ᱥᱮ ᱵᱟᱝ ᱚᱝᱵᱠᱟ ᱵᱮᱱ ᱮᱤᱥᱟᱹᱵ ᱞᱮᱠᱷᱟᱡ ᱯᱟᱸᱪ ᱠᱷᱚᱱ ᱥᱟᱛ ᱡᱚᱱ ᱨᱮ ᱟᱹᱛᱩ ᱢᱚᱬᱮ ᱢᱩᱠᱷᱤᱭᱟᱹ ᱢᱮᱱᱟᱜ ᱠᱚᱣᱟ᱾ ᱟᱵᱤᱱ ᱡᱩᱫᱤ ᱪᱟᱹᱠᱨᱤ ᱵᱟᱠᱨᱤ ᱦᱚ ᱠᱟᱛᱮᱜ ᱦᱚᱸ ᱡᱩᱫᱤ ᱥᱚᱢᱟᱡᱽ ᱨᱮ ᱛᱷᱚᱲᱟ ᱜᱟᱱ ᱦᱚᱸ ᱚᱵᱚᱫᱟᱱ ᱵᱟᱵᱮᱱ ᱮᱢ ᱞᱮᱠᱷᱟᱡ ᱛᱚ ᱥᱤᱥᱤᱨ ᱡᱤᱣᱤᱜ ᱪᱮᱜ ᱢᱟᱨᱟᱝ ᱵᱩᱨᱩ ᱢᱟ ᱩᱱᱤ ᱟᱹᱜᱩ ᱠᱟᱜ ᱵᱚᱱᱟ ᱢᱤᱫ ᱫᱤᱱ ᱦᱤᱞᱳᱜ ᱤᱫᱤ ᱵᱚᱱ ᱜᱮᱭᱟ ᱦᱮᱸ ᱥᱮ ᱵᱟᱝ? ᱡᱚᱠᱷᱚᱱ ᱟᱵᱮᱱᱟᱜ ᱢᱩᱪᱟᱹᱫ ᱚᱱᱛᱤᱢ ᱥᱚᱝᱥᱠᱟᱨ ᱦᱩᱭᱩᱜᱼᱟ ᱵᱟᱝ ᱟᱵᱮᱱ ᱥᱚᱢᱟᱡᱽ ᱨᱮ ᱞᱟᱹᱜᱤᱫ ᱦᱚᱸ ᱪᱮᱫ ᱦᱚᱸ ᱵᱟᱵᱮᱱ ᱠᱟᱹᱢᱤ ᱟᱠᱟᱜᱼᱟ ᱪᱮᱫ ᱦᱚᱸ ᱚᱵᱚᱫᱟᱱ ᱵᱟᱹᱱᱩᱜᱼᱟ ᱮᱱᱦᱚᱸ ᱢᱩᱪᱟᱹᱫ ᱠᱟᱹᱢᱤ ᱨᱮᱫᱚ ᱢᱮᱱᱠᱷᱟᱱ ᱩᱱᱠᱩ ᱟᱛᱩ ᱨᱮᱱ ᱢᱚᱬᱮ ᱦᱚᱲ ᱜᱮ ᱡᱟᱹᱨᱩᱲᱟ᱾
ᱦᱳᱭ ᱦᱳᱭ ᱮᱠᱫᱚᱢ ᱦᱮᱸ ᱡᱟᱦᱟᱱᱟᱜ ᱮᱴᱠᱮᱴᱚᱬᱮ ᱠᱚ ᱦᱳᱭ ᱞᱮᱠᱷ
ᱛᱚᱵᱮ ᱛᱚᱵᱮ ᱤᱱ ᱥᱚᱢᱚᱭ ᱡᱩᱫᱤ ᱟᱹ ᱟᱛᱩ ᱨᱮᱱ ᱢᱚᱬᱮ ᱦᱚᱲ ᱡᱩᱫᱤ ᱤᱱ ᱥᱚᱢᱚᱭ ᱡᱩᱫᱤ ᱟᱵᱮᱱᱮ ᱠᱩᱠᱞᱤ ᱥᱮ ᱠᱩᱭᱥᱩᱱᱮ ᱫᱚᱦᱚ ᱞᱮ
ᱤᱱᱟᱹᱜ ᱫᱤᱱ ᱟᱹᱠᱷᱨᱤ ᱠᱟᱫᱟᱢ ᱥᱚᱢᱚᱭ ᱨᱮ ᱞᱟᱹᱜᱤᱫ ᱥᱚᱢᱚᱭ ᱵᱟᱢ ᱮᱢ ᱞᱮᱫᱟ ᱟᱨ ᱱᱤᱛ ᱟᱢ ᱞᱟᱹᱜᱤᱫ ᱪᱮᱜ ᱦᱚᱸ ᱵᱟᱢ ᱠᱟᱹᱢᱤ ᱠᱟᱜᱼᱟ ᱮᱱᱦᱚᱸ ᱟ ᱱᱤ ᱥᱟᱨᱛᱷᱚ ᱵᱷᱟᱵᱮ ᱟᱢ ᱞᱟᱹᱜᱤᱫ ᱥᱚᱢᱚᱭ ᱞᱮ ᱮᱢᱚᱜ ᱠᱟᱱᱟ ᱦᱮᱸ ᱥᱮ ᱵᱟᱝ᱾
ᱦᱳᱭ ᱦᱳᱭ
ᱡᱮᱱᱟ ᱯᱟᱵᱮᱱ ᱥᱚᱢᱚᱭ ᱫᱚ ᱪᱮᱫ ᱩᱱᱤᱭᱟᱜ ᱚᱱᱟ ᱫᱤᱯᱤᱞ ᱥᱮ ᱤᱫᱤ ᱞᱟᱹᱜᱤᱫ ᱢᱟ ᱟᱛᱩ ᱨᱮᱱ ᱢᱚᱬᱮ ᱦᱚᱲ ᱪᱚ ᱠᱟᱹᱢᱤ
ᱮᱠᱫᱚᱢ
ᱦᱮᱸ
ᱟᱨ ᱮᱴᱟᱜ ᱡᱟᱭᱜᱟ ᱦᱚᱲ ᱦᱮᱡ ᱠᱟᱛᱮᱜ ᱫᱚ ᱵᱟᱭ ᱪᱤᱠᱟᱹ ᱫᱟᱲᱮᱭᱟᱜᱼᱟ ᱦᱮᱸᱥᱮ᱾
ᱵᱟᱝ ᱵᱟᱝ ᱵᱟᱝ ᱵᱟᱝ ᱵᱟᱝ ᱛᱚ ᱚᱱᱟ ᱚᱱᱟ ᱡᱤᱱᱤᱥ ᱩᱱᱠᱩ ᱚᱱᱟ ᱵᱩᱡᱷᱟᱹᱣ ᱨᱮᱭᱟᱜ ᱫᱚ ᱟᱹᱰᱤ ᱡᱟᱹᱨᱩᱲ ᱢᱮᱱᱟᱜᱼᱟ᱾
ᱦᱳᱭ ᱟᱫᱚ ᱪᱟᱹᱠᱨᱤ ᱵᱟᱹᱠᱨᱤ ᱠᱚ ᱧᱟᱢ ᱠᱟᱛᱮᱜ ᱜᱷᱟᱣᱟᱱ ᱠᱚ ᱩᱫᱩᱜ ᱛᱟᱠᱚᱣᱟ᱾
ᱩᱱᱤ ᱡᱩᱫᱤ ᱦᱚᱸ ᱟᱵᱩ ᱥᱚᱢᱟᱡᱽ ᱨᱮ ᱪᱟᱹᱠᱨᱤ-ᱵᱟᱹᱠᱨᱤ ᱵᱟᱭ ᱧᱟᱢ ᱠᱟᱜ-ᱟ ᱢᱮᱱᱠᱷᱟᱱ ᱥᱚᱢᱟᱡᱽ ᱡᱮ ᱤᱱᱟᱹᱜ ᱵᱚᱪᱷᱚᱨ ᱨᱮ ᱵᱮᱵᱚᱥᱛᱷᱟ ᱠᱟᱛ ᱢᱚᱡᱮ ᱫᱚᱦᱚ ᱟᱠᱟᱜ-ᱟ ᱨᱚᱠᱷᱚᱱᱟ ᱵᱤᱠᱷᱚᱱᱟ ᱚᱱᱟᱜᱮ ᱩᱱᱤ ᱢᱤᱫ ᱥᱮᱞᱩᱰᱤ ᱢᱟᱭ ᱨᱮᱭᱟᱜ ᱫᱚ ᱟᱹᱰᱤ ᱡᱟᱹᱨᱩᱲ ᱢᱮᱱᱟᱜ-ᱟ᱾
ᱦᱚᱭ ᱦᱚᱭ᱾
ᱦᱮᱸ ᱥᱮ ᱵᱟᱝ?
ᱦᱮᱸ
ᱟᱨ ᱚᱱᱟ ᱠᱟᱱ ᱜᱮᱭᱟ ᱢᱟᱱᱮ ᱟᱢ ᱴᱷᱮᱱ ᱥᱤᱠᱷᱭᱟ ᱢᱮᱱᱟᱜ-ᱟ, ᱟᱨ ᱥᱚᱢᱟᱡᱽ ᱨᱮ ᱥᱤᱠᱷᱭᱟ ᱵᱟᱹᱱᱩᱜ ᱛᱮᱫᱚ ᱪᱮᱠᱟ ᱟᱵᱚᱱᱟ ᱥᱚᱸᱥᱠᱟᱨ ᱢᱮᱱᱟᱜ-ᱟ ᱛᱚ ᱚᱱᱟ ᱡᱤᱱᱤᱥ ᱜᱮ ᱢᱟᱱᱮ ᱟᱫᱟᱱ-ᱯᱨᱚᱫᱟᱱ ᱟᱢᱟᱜ ᱵᱟᱰᱟᱭ ᱡᱤᱱᱤᱥ ᱩᱱᱤ ᱦᱟᱹᱴᱤᱧᱟᱭ ᱢᱮ ᱟᱨ ᱩᱱᱤᱭᱟᱜ ᱵᱟᱰᱟᱭ ᱡᱤᱱᱤᱥ ᱟᱢᱮ ᱦᱟᱹᱴᱤᱧ ᱟᱢᱟ᱾
ᱮᱠ ᱫᱚᱢ᱾
ᱟᱨ ᱱᱩᱠᱩ ᱪᱷᱟᱹᱛᱤᱠ ᱡᱟᱹᱛᱤ ᱥᱮ ᱮᱴᱟᱜ ᱠᱚᱫᱚ ᱵᱮᱱ ᱧᱮᱞ ᱞᱮᱠᱚ ᱠᱷᱟᱡ ᱥᱟᱢᱟᱨ ᱵᱷᱮᱠᱤᱥᱚᱱ ᱨᱮ ᱚᱱᱟ ᱚᱱᱟᱠᱚ ᱡᱤᱱᱤᱥ ᱥᱚᱢᱟᱡᱽ ᱨᱮ ᱥᱟᱶ ᱟᱹᱰᱤ ᱟᱸᱴ ᱠᱚ ᱢᱟᱱᱮ ᱡᱟᱜᱽᱨᱩᱛ, ᱚᱱᱠᱟᱱᱟᱜ ᱤᱭᱟᱹ ᱚᱵᱷᱤᱡᱟᱱ ᱠᱚ ᱪᱟᱞᱟᱣᱟ᱾
ᱦᱮᱸ
ᱟᱨ ᱡᱟᱨ ᱯᱷᱚᱞᱚ ᱫᱚ ᱩᱱᱠᱩ ᱫᱚ ᱚᱱᱮ ᱚᱱᱟ ᱡᱮᱞᱮᱠᱟ ᱠᱚᱢ ᱵᱚᱭᱚᱥ ᱨᱮ ᱵᱟᱠᱚ ᱧᱟᱯᱟᱢ ᱜᱚᱫᱚᱜ-ᱟ᱾ ᱵᱟᱰᱟᱭᱟᱠᱚ, ᱟᱨ ᱟᱵᱚᱣᱟᱜ ᱥᱚᱢᱟᱡᱽ ᱨᱮᱫᱚ ᱚᱱᱠᱟᱱᱟᱜ ᱥᱚᱥᱟᱞ ᱣᱟᱨᱠᱟᱨ ᱵᱚᱱᱟ ᱠᱚᱢ ᱵᱚᱭᱮᱥ ᱨᱮᱵᱚᱱ ᱧᱟᱯᱟᱢᱚᱜ-ᱟ᱾ ᱤᱱᱟᱹ ᱠᱟᱛᱮ ᱚᱱᱮ ᱵᱮᱱ ᱢᱮᱱ ᱠᱮᱫ ᱞᱮᱠᱟ ᱟᱫᱚᱢ ᱠᱚᱫᱚ ᱦᱟᱺᱰᱤ ᱠᱚ ᱧᱩᱭᱟ᱾ ᱦᱟᱸ? ᱛᱚ ᱱᱚᱜ-ᱱᱚᱣᱟ ᱠᱟᱱ ᱜᱮᱭᱟ ᱢᱤᱫᱴᱟᱹᱜ ᱡᱮᱱᱮᱠᱟ, ᱚᱣᱟ ᱤᱱᱴᱩᱞᱮᱠᱪᱚᱱ ᱚᱠᱚᱭᱟᱜ ᱠᱚ ᱢᱮᱱᱟᱜ-ᱟ ᱟᱠᱚ ᱢᱤᱫ ᱵᱟᱨ ᱪᱟᱹᱠᱨᱤ-ᱵᱟᱹᱠᱨᱤ ᱦᱚᱲ ᱡᱩᱫᱤ ᱩᱱᱤᱜᱮ ᱚᱱᱟ ᱠᱟᱛᱷᱟᱭ ᱨᱚᱲᱟ ᱩᱱᱤᱭᱟᱜ ᱫᱚ ᱫᱟᱢᱚᱜ ᱛᱟᱭᱟ᱾
ᱦᱤᱸ ᱟᱵᱚ ᱥᱟᱵᱟᱜ ᱫᱚ ᱵᱟᱝ ᱫᱟᱢᱚᱜ ᱛᱟᱵᱚᱱᱟ᱾
ᱛᱚᱵᱮ ᱛᱚᱵᱮ ᱟᱵᱚ ᱢᱟ ᱥᱚᱵᱽ ᱥᱚᱢᱚᱭ ᱨᱮᱱ ᱠᱟᱱᱟ ᱵᱚᱱ ᱵᱟᱝ?
ᱦᱮᱸ
ᱱᱤᱛ ᱫᱚ ᱩᱱᱤ ᱚᱱᱟᱢ ᱢᱮᱛᱟᱭᱟ ᱟᱨ ᱢᱤᱫ ᱜᱷᱟᱹᱲᱤᱡ ᱵᱟᱫᱷ ᱠᱷᱟᱡ ᱜᱮ ᱩᱱᱤ ᱥᱟᱶᱮᱢ ᱜᱟᱹᱛᱤᱜ-ᱟ᱾ ᱦᱮᱸ ᱥᱮ ᱵᱟᱝ?
ᱦᱚᱭ ᱦᱚᱭ
ᱢᱟᱱᱮ ᱪᱮᱫ ᱞᱮᱠᱟᱱᱟᱜ ᱵᱤᱥᱟᱹᱭ ᱪᱮᱫ ᱞᱮᱠᱟᱱ ᱦᱚᱲᱟᱜ ᱫᱚᱣᱟᱨᱟ, ᱮᱫ ᱚᱥ ᱟᱢ ᱢᱟᱱᱮ ᱥᱚᱢᱟᱡᱽ ᱨᱮᱭᱟᱜ ᱢᱤᱫᱴᱟᱹᱜ ᱵᱟᱹᱨᱯᱷᱟᱹᱭ ᱦᱩᱭᱩᱜ-ᱟ᱾ ᱚᱱ-ᱚᱱᱟ ᱡᱤᱱᱤᱥ ᱫᱚ ᱛᱷᱚᱲᱟᱜᱟᱱ ᱟᱸᱜ ᱱᱤᱡᱮᱨ ᱦᱚᱸ ᱚᱱᱟ ᱢᱤᱫᱴᱮᱹᱜ, ᱟᱻ ᱛᱩᱞᱟᱹᱱᱟᱢᱟ ᱠᱟᱛᱮᱜ ᱪᱮᱫ ᱞᱮᱠᱟ ᱞᱮᱠᱷᱟᱡ ᱫᱚ ᱢᱚᱪᱷ ᱦᱩᱭᱩᱜ-ᱟ᱾ ᱩᱱᱠᱟᱱ ᱠᱚ ᱦᱚᱲ ᱥᱟᱶ ᱜᱟᱯᱟᱞ ᱢᱟᱨᱟᱣ ᱠᱟᱛᱮ ᱫᱚ ᱵᱮᱥ ᱦᱩᱭᱩᱜ-ᱟ ᱦᱮᱸ ᱥᱮ ᱵᱟᱝ?
ᱦᱚᱭ ᱦᱚᱭ
ᱟᱫᱚ ᱚᱱᱟ ᱚᱱᱟᱜᱮ ᱢᱟᱱᱮ ᱚᱱᱠᱟ ᱞᱮᱠᱟ ᱯᱟᱥᱮᱜ, ᱥᱟᱱᱛᱟᱲ ᱥᱚᱢᱟᱡᱽ ᱫᱚ ᱵᱟᱹᱭ ᱵᱟᱹᱭ ᱛᱮ ᱥᱮᱫᱟᱭ ᱦᱟᱯᱲᱟᱢ ᱠᱚ ᱢᱮᱱ ᱞᱮᱠᱟ ᱢᱟᱱᱮ ᱨᱤᱞᱟᱹ-ᱢᱟᱞᱟ ᱥᱟᱱᱛᱟᱲ ᱥᱚᱢᱟᱡᱽ ᱫᱚ ᱦᱩᱭᱩᱜ-ᱟ ᱯᱟᱥᱮᱜ᱾ ᱜᱚᱝᱠᱮ ᱥᱮ
ᱦᱩᱸ ᱦᱩᱭᱩᱜ-ᱟ ᱜᱚᱝᱠᱮ᱾ ᱡᱩᱫᱤ ᱠᱟᱛᱷᱟ ᱠᱚ ᱵᱩᱡᱽ ᱠᱷᱟᱱ ᱦᱮᱸ ᱥᱮ, ᱡᱩᱫᱤ ᱛᱤᱵᱟᱹ ᱢᱟᱱᱮ ᱡᱩᱫᱤ ᱡᱩᱫᱤ ᱵᱚ ᱡᱩᱢᱤᱫᱚᱜ ᱠᱷᱟᱱ ᱦᱮᱸ ᱥᱮ ᱛᱚᱵᱮᱱᱟ ᱦᱩᱭᱩᱜ-ᱟ᱾
ᱛᱚᱵᱮ ᱟᱵᱮᱱ ᱢᱤᱫᱴᱟᱜ ᱠᱟᱛᱷᱟ ᱚᱣᱚ-ᱚᱜ ᱦᱩᱫᱤᱥᱚᱜ ᱵᱮᱱ, ᱵᱚᱞᱮ ᱡᱩᱫᱤ ᱵᱤᱨ ᱡᱟᱜᱟ ᱨᱮ ᱡᱩᱫᱤ ᱩᱱᱤᱭᱟᱜ ᱦᱟᱲᱟᱢ ᱦᱚᱲᱟᱜ ᱪᱮᱫ ᱦᱚᱸ ᱚᱞᱚ ᱯᱟᱲᱦᱟᱣ ᱵᱟᱭ ᱵᱟᱰᱟᱭ ᱨᱮᱦᱚᱸ ᱡᱩᱫᱤ ᱢᱤᱫ ᱦᱚᱲ ᱡᱩᱫᱤ ᱵᱤᱧᱮ ᱜᱮᱨ ᱠᱟᱭ ᱠᱷᱟᱡ ᱟᱧᱚᱢ?
ᱦᱮᱸ
ᱡᱩᱫᱤ ᱜᱟᱹᱭ ᱜᱩᱯᱤ ᱥᱚᱢᱚᱭ ᱡᱩᱫᱤ ᱢᱤᱫᱴᱟᱹᱜ ᱦᱚᱲ ᱠᱚᱲᱟ ᱡᱩᱫᱤ ᱵᱤᱧᱮ ᱜᱮᱨ ᱞᱮᱠᱷᱟᱡ,
ᱦᱮᱸ
ᱩᱱᱤᱭᱟᱜ ᱩᱱᱤ ᱦᱟᱲᱟᱢ ᱦᱚᱲ ᱡᱩᱫᱤ ᱱᱚᱠᱟᱱᱟᱜ ᱪᱮᱫ ᱞᱮᱠᱟᱭ ᱢᱟᱱᱛᱟ ᱢᱟᱱᱛᱟᱨᱟᱭ ᱢᱟᱱᱮ ᱚᱱᱟ ᱵᱤᱥᱜᱤ ᱪᱟᱵᱟ ᱜᱚᱫ ᱠᱟᱜ ᱛᱟᱭᱟ᱾
ᱦᱮᱸ
ᱦᱮᱸ ᱥᱮ ᱵᱟᱝ?
ᱦᱳᱭ ᱦᱳᱭ
ᱛᱚ ᱚᱱᱟᱜᱤ ᱜᱩᱱᱟᱹᱱᱚᱜ ᱵᱮ ᱡᱩᱫᱤ ᱩᱱᱤ ᱴᱷᱮᱜ